ᱡᱟᱦᱟᱨ ᱜᱮ ᱡᱚᱦᱟᱨ ᱜᱮ᱾
ᱦᱮ ᱚᱠᱟ ᱚᱠᱟ ᱪᱮᱫ ᱞᱮᱠᱟ ᱢᱮᱱᱟᱜ ᱵᱤᱱᱟ ᱢᱚᱡ ᱱᱟᱯᱟᱭ ᱵᱟᱲᱟ ᱜᱮ?
ᱦᱮᱸ ᱱᱟ ᱱᱟᱯᱟᱭ ᱫᱚ ᱱᱟᱯᱟᱭ ᱜᱮ᱾
ᱚ
ᱱᱟᱯᱟᱭ ᱫᱚ ᱱᱟᱯᱟᱭ ᱜᱮ ᱦᱚᱼᱚᱭ ᱦᱩᱲᱩ ᱠᱚ ᱨᱚᱦᱚᱭ ᱵᱟᱲᱟ ᱦᱩᱭᱩᱜ ᱠᱟᱱᱟ ᱟᱫᱚ ᱪᱮᱫ ᱮᱢ ᱪᱤᱠᱟᱹᱭᱟ᱾
ᱟᱨ ᱚᱠᱟᱨᱮᱱ ᱠᱟᱱ ᱛᱮᱵᱮᱱ?
ᱢᱮᱫᱽᱱᱤᱯᱩᱨ ᱡᱮᱞᱟ᱾
ᱢᱮᱫᱽᱱᱤᱯᱩᱨ ᱡᱮᱞᱟ ᱟᱪᱪᱷᱟ ᱪᱷᱟ ᱟᱯᱮ ᱯᱟᱦᱴᱟ ᱫᱚ ᱪᱮᱫ ᱞᱮᱠᱟ ᱦᱩᱲᱩ? ᱟᱹᱞᱤᱧ ᱫᱚ ᱢᱟᱞᱫᱟ᱾
ᱚ ᱢᱟᱞᱫᱟ ᱢᱟᱞᱫᱟ᱾
ᱟᱯᱮ ᱯᱟᱦᱴᱟᱫᱚ ᱪᱮᱫ ᱞᱮᱠᱟ ᱦᱩᱲᱳ ᱠᱚᱫᱚ ᱨᱚᱦᱚᱭ ᱥᱟᱹᱛ ᱠᱱᱟ ᱥᱮ ᱟᱹᱣᱨᱤ?
ᱵᱟ ᱦᱚᱼᱚᱢ ᱦᱚᱜᱼᱚᱭ ᱦᱚᱜᱼᱚᱭ ᱛᱚ ᱯᱨᱚᱛᱷᱚᱢ ᱯᱨᱚᱛᱷᱚᱢ ᱜᱮᱠᱚ ᱨᱚ-ᱨᱚᱦᱚᱭᱟ ᱟᱹᱣᱨᱤ ᱠᱚ ᱨᱚᱦᱚᱭ ᱪᱟᱵᱟᱭᱟ᱾
ᱟᱪᱪᱷᱟ ᱟᱪᱪᱷᱟ ᱪᱷᱟ ᱪᱷᱟ᱾
ᱟᱪᱪᱷᱟ ᱟᱹᱵᱤᱱ ᱥᱮᱫ ᱫᱚᱠᱚ ᱨᱚᱦᱚᱭ ᱪᱟᱵᱟ ᱠᱮᱫᱟ ᱦᱳᱲᱳ ᱠᱚ?
ᱟᱞᱮ ᱥᱮᱫ ᱫᱚ ᱪᱟᱵᱟ ᱞᱮᱠᱟ ᱥᱮᱵᱷᱮᱱᱴᱤ ᱯᱟᱨᱥᱮᱱ ᱞᱮᱠᱟ ᱫᱚ ᱦᱩᱭ ᱠᱟᱱᱟ ᱟᱨ ᱛᱷᱟᱨᱴᱤ ᱯᱟᱨᱥᱮᱱᱴ ᱜᱟᱱ ᱢᱮᱱᱟᱜ ᱮᱛᱮᱜ᱾
ᱚᱸᱻ ᱦᱚᱜᱼᱚᱭ ᱫᱚ ᱫᱟᱜ ᱠᱚᱦᱚᱸ ᱵᱟᱭ ᱞᱟᱜᱟᱣ ᱟᱠᱟᱜᱼᱟ ᱥᱮ ᱞᱟᱦᱟ ᱞᱟᱦᱟ ᱛᱮᱫᱚ ᱪᱤᱠᱟᱹ ᱞᱮᱠᱟᱛᱮᱵᱤᱱ ᱨᱚᱦᱚᱭ ᱜᱚᱫᱟ᱾
ᱨᱚᱦᱚᱭ ᱜᱚᱫᱟ ᱦᱳᱭ ᱦᱳᱭ ᱦᱳᱭ᱾
ᱦᱩᱸ, ᱥᱮᱨᱢᱟ ᱡᱟᱹᱲᱤ ᱵᱟᱠᱷᱟᱱ ᱛᱚ ᱟᱨ ᱵᱟᱝ ᱦᱳᱭᱳᱜᱼᱟ᱾
ᱦᱩᱸ᱾
ᱟᱪᱪᱷᱟ ᱢᱟ ᱞᱟᱹᱭᱵᱮᱱ ᱪᱮᱜ ᱞᱮᱠᱟ ᱴᱚᱯᱤᱠ ᱛᱮᱞᱟᱝ ᱜᱟᱞᱢᱟᱨᱟᱣᱟ?
ᱟᱦᱟᱸ ᱟᱵ ᱟᱹᱵᱤᱱ ᱢᱚᱴᱟᱢᱩᱴᱤ ᱪᱮᱜ ᱞᱮᱠᱟᱱᱟᱜ ᱛᱮᱜᱮ ᱵᱤᱱ ᱫᱟᱲᱮᱭᱟᱜᱼᱟ ᱚᱱᱠᱟᱱᱤᱡ ᱛᱮᱜᱮ ᱟᱫᱚ ᱪᱮ ᱪᱮᱫ ᱫᱚᱞᱤᱧ ᱢᱮᱱᱟ ᱟᱹᱞᱤᱧ ᱫᱚᱞᱤᱧ ᱢᱮᱱᱟ ᱚᱱᱟ ᱠᱷᱮᱞ ᱫᱤᱠᱟᱛᱮᱫ ᱜᱮ ᱵᱮᱥᱤ ᱞᱤᱧ ᱠᱩᱥᱤᱭᱟᱜᱼᱟ ᱛᱚ
ᱟᱪᱪᱷᱟ ᱟᱪᱪᱷᱟ ᱟᱪᱪᱷᱟ ᱯᱷᱩᱴᱵᱚᱞ ᱟᱸ ᱴᱨᱟᱵᱷᱮᱞ ᱴᱨᱟᱵᱷᱮᱞ ᱠᱚ
ᱦᱩᱸ ᱢᱚᱴᱟᱢᱩᱴᱤ᱾
ᱟ ᱟᱫᱚ, ᱚᱠᱟ ᱠᱚ ᱫᱤᱥᱚᱢ ᱵᱱ ᱫᱟᱬᱟ ᱟᱹᱜᱩ ᱟᱠᱟᱫᱟ ᱚᱠᱟ ᱠᱩ ᱪᱮᱜ ᱠᱚᱵᱮᱱ ᱧᱮᱞ ᱟᱹᱜᱩ ᱠᱟᱫᱟ ᱚᱱᱟ ᱠᱚ ᱱᱟᱥᱮᱱᱟᱜ ᱠᱟᱹᱴᱤᱡ ᱞᱟᱹᱭ ᱛᱚᱞᱟᱝ ᱵᱤᱱ᱾
ᱦᱚ ᱟᱹᱞᱤᱧ ᱫᱚ ᱢᱚᱴᱟᱢᱩᱴᱤ ᱞᱮ-ᱞᱮ ᱨᱮᱜᱮ ᱵᱷᱟᱜᱮᱭᱟ ᱱᱟ ᱱᱟᱦᱟ ᱟᱹᱞᱤᱧ ᱫᱚ ᱚᱱᱠᱟ ᱚᱱᱠᱟ ᱫᱚ ᱢᱟᱱᱮ ᱵᱟᱭᱨᱮ ᱫᱚ ᱵᱟᱝᱞᱤᱧ ᱪᱟᱞᱟᱣ ᱠᱟᱱᱟ ᱥᱮ ᱟᱹᱞᱤᱧ ᱦᱚᱸ ᱢᱟᱱᱮ ᱢᱤᱫ ᱢᱤᱫᱴᱟᱝ ᱡᱤᱱᱤᱥ ᱜᱮᱞᱤᱧ ᱧᱮᱞ ᱠᱟᱜᱼᱟ ᱢᱟᱱᱮ ᱪᱮᱜ ᱠᱚ ᱢᱮᱱᱟ ᱩᱸ ᱚᱱᱟ ᱜᱚᱭᱟ ᱜᱚᱸᱜ ᱞᱤᱧ ᱧᱮᱞ ᱟᱹᱜᱩ ᱠᱟᱜᱼᱟ ᱾
ᱟᱪᱪᱷᱟ ᱟᱨ ᱪᱮᱜ ᱠᱚ ᱚᱠᱟ ᱫᱤᱥᱚᱢ ᱨᱮ ᱚᱱᱟ ᱫᱚ?
ᱚᱱᱟ ᱫᱚ ᱦᱟᱱᱟ ᱤᱭᱟᱹ ᱥᱮᱫ ᱜᱮ ᱯᱟᱲᱟᱜᱼᱟ ᱟᱱᱟ ᱨᱟᱪᱤ ᱵᱷᱟᱹᱡᱤ ᱦᱟᱱᱛᱮᱜ ᱜᱮ ᱯᱟᱲᱟᱜᱼᱟ᱾
ᱜᱚᱸᱜᱟ ᱫᱚ ᱟᱵᱩ ᱢᱟᱞᱫᱟ ᱵᱟᱝᱜᱟᱞ ᱨᱮᱦᱚᱸ ᱢᱮᱱᱟᱜ ᱜᱮᱭᱟ ᱛᱚ?
ᱚ ᱵᱟᱝ ᱚᱱᱟ ᱢᱟ ᱢᱤᱫᱴᱟᱝ ᱢᱚᱱᱫᱤᱨ ᱞᱮᱠᱟᱱᱟ ᱚᱸᱰᱮ ᱢᱟᱱᱮ ᱯᱨᱟᱭ ᱟᱛᱳ ᱡᱟᱠᱟᱛ ᱠᱷᱚᱱᱟᱜ ᱜᱮᱞᱮ ᱫᱩᱠᱟᱹᱱᱟ᱾
ᱟ ᱜᱟᱭᱟ᱾
ᱦᱮᱸ ᱦᱮᱸ ᱜᱚ-ᱜᱚᱜᱚᱭᱟ ᱜᱚᱸᱜᱟ ᱴᱷᱤᱠ ᱠᱟᱛᱷᱟ ᱵᱤᱱ ᱞᱟᱹᱭ ᱠᱟᱜᱼᱟ᱾ ᱟᱛᱳ ᱡᱟᱜᱟᱛ ᱠᱷᱚᱱᱟᱜᱮ ᱚᱱᱟ ᱥᱟᱺᱜᱤᱧ ᱵᱚᱞᱛᱮ ᱜᱮ ᱚᱸᱰᱮ ᱜᱮᱞᱤᱧ ᱪᱟᱞᱟᱣ ᱠᱟᱱᱟ ᱵᱟᱝ ᱠᱷᱟᱱ ᱫᱚ ᱵᱟᱝᱞᱤᱧ ᱪᱟᱞᱟᱣ ᱵᱟᱲᱟ ᱠᱟᱱ ᱜᱮᱭᱟ᱾
ᱟᱪᱪᱷᱟ ᱚᱱᱛᱮᱱᱟᱜ ᱟᱹᱨᱤᱪᱟᱹᱞᱤ ᱱᱟᱥᱮᱱᱟᱜ ᱞᱟᱹᱭ ᱫᱤᱥᱟᱹᱭᱮᱜ ᱠᱟᱱ ᱠᱷᱟᱡ ᱜᱮ ᱱᱟᱥᱮᱱᱟᱜ ᱞᱟᱹᱭ ᱞᱟᱹᱭᱵᱤᱱ ᱥᱮ᱾
ᱟᱹᱨᱤᱪᱟᱹᱞᱤ ᱢᱟᱱᱮ ᱟᱫᱚ ᱪᱮᱫ ᱞᱤᱧ ᱢᱮᱛᱟ ᱵᱮᱱᱟ ᱚᱸᱰᱮ ᱫᱚ ᱢᱳᱴᱟᱢᱩᱴᱤ ᱥᱳ-ᱥᱳᱨᱮ ᱜᱮ ᱚᱱᱟ ᱢᱟᱱᱮ ᱦᱚᱲ ᱠᱚᱠᱚ ᱤᱭᱟᱹ ᱠᱚᱣᱟ ᱠᱚ᱾ ᱢᱟᱱᱮ ᱯᱨᱚᱛᱮᱠ ᱫᱤᱱ ᱜᱮ ᱪᱮ ᱪᱮᱛᱟ ᱚᱱᱰᱮᱫᱚ ᱦᱚᱲ ᱦᱚᱲ ᱠᱚᱫᱚ ᱠᱚ ᱨᱟᱯᱟᱜ ᱠᱚᱜᱮᱭᱟ?
ᱦᱮᱸ ᱦᱮᱸ ᱦᱮᱸ ᱦᱮᱸ᱾
ᱦᱳ ᱠᱚ ᱢᱮᱱᱟ ᱡᱮ ᱚᱸᱰᱮ ᱡᱩᱫᱤ ᱵᱤᱱ ᱤᱫᱤ ᱫᱟᱲᱮᱭᱟ ᱠᱚ ᱠᱷᱟᱱ ᱡᱟ ᱠᱚᱥᱴᱚ ᱛᱮ ᱢᱟᱱᱮ ᱟᱫᱚ ᱢᱟᱱᱮ ᱚᱸᱰᱮ ᱠᱷᱚᱱᱟᱜ ᱜᱮ ᱮᱠᱟᱞ ᱛᱮ ᱥᱩᱫᱽᱫᱷᱚ ᱠᱟᱛᱮᱫ ᱚᱲᱟᱜ ᱵᱮᱱ ᱦᱤᱡᱩᱜᱼᱟ᱾
ᱮᱠᱫᱚᱢ ᱮᱠᱫᱚᱢ ᱮᱠᱫᱚᱢ ᱢᱟᱱᱮ ᱯᱩᱨᱤ ᱯᱚᱵᱤᱛᱨᱚ ᱡᱟᱭᱜᱟ ᱠᱟᱱᱟ ᱚᱱᱟ ᱫᱚ᱾
ᱦᱮᱸ ᱚᱱᱟ ᱯᱚᱵᱤᱛᱨᱚ ᱡᱟᱭᱜᱟ ᱠᱟᱱᱟ ᱟᱫᱚ ᱱᱤᱱᱟᱹᱜ ᱡᱷᱟᱹᱞ ᱠᱷᱚᱱᱟᱜ ᱱᱚ ᱮᱸ ᱱᱤᱱᱟᱹᱜ ᱡᱟᱹᱞ ᱠᱷᱚᱱᱟᱜ ᱫᱚ ᱟᱵᱚ ᱫᱚ ᱚᱸᱰᱮ ᱫᱚᱵᱚᱱ ᱤᱫᱤ ᱠᱚᱣᱟ ᱪᱤᱠᱟᱹᱛᱮ?
ᱤᱫᱤ ᱫᱚ ᱠᱚ ᱤᱫᱤᱭᱮᱫ, ᱤᱫᱤᱭᱟ ᱠᱚ ᱜᱮᱭᱟ ᱵᱟᱝ ᱫᱚ ᱵᱟᱝ ᱟᱫᱚ ᱚᱝᱠᱟᱱᱟᱜ ᱯᱷᱨᱤᱡᱽ ᱵᱚᱨᱚᱯ ᱪᱮᱛᱟᱱᱛᱮ ᱯᱮᱠᱮᱴ ᱠᱟᱛᱮ ᱤᱫᱤ ᱠᱚ ᱦᱩᱭᱩᱜ-ᱟ᱾
ᱦᱮᱸ ᱯᱮ-ᱯᱮᱠᱮᱴ ᱠᱟᱛᱮ ᱤᱫᱤ ᱠᱚ ᱦᱩᱭᱩᱜ-ᱟ, ᱟᱨ ᱟᱵᱚ, ᱟᱨ ᱟᱞᱮ ᱢᱟ ᱫᱚᱢᱮ ᱞᱮ ᱜᱮᱞᱮ ᱡᱷᱟᱹᱞ ᱧᱚᱜ ᱜᱮᱫᱚ᱾
ᱦᱮᱸ ᱮᱱᱛᱮᱜ ᱟᱯᱮ ᱦᱚᱸ ᱪᱮᱫ ᱞᱮᱠᱟ ᱟᱞᱮ ᱦᱚᱸ ᱚᱝᱠᱟ ᱜᱮ ᱡᱷᱟᱹᱞ ᱫᱚ ᱡᱷᱟᱹᱞ ᱜᱮᱭᱟ᱾ ᱯᱮ ᱫᱤᱱ ᱨᱮᱭᱟᱜ ᱰᱟᱦᱟᱨ ᱠᱟᱱᱟ, ᱵᱟᱨ ᱫᱤᱱ ᱨᱮᱭᱟᱜ ᱰᱟᱦᱟᱨ ᱠᱟᱱᱟ, ᱴᱨᱮᱱ ᱛᱮ ᱚᱱᱟ ᱫᱚ᱾ ᱟᱫᱚ ᱚᱝᱠᱟ ᱡᱩᱫᱤ ᱵᱮᱱ ᱵᱮᱵᱚᱥᱛᱟᱭᱮᱫ ᱠᱟᱱ ᱠᱷᱟᱡ ᱫᱚ ᱛᱟᱦᱞᱮ ᱚᱝᱠᱟ ᱮᱸᱻ ᱜᱟᱹᱰᱤ ᱛᱮᱦᱚᱸ ᱵᱮᱱ ᱥᱮᱱ, ᱥᱮᱱ ᱫᱚ ᱥᱮᱱᱚᱜᱚᱜ ᱜᱮᱭᱟ᱾
ᱦᱮᱸ ᱦᱮᱸ ᱜᱟᱹᱰᱤ ᱛᱮᱦᱚᱸ ᱟᱨ ᱚᱲᱟᱜ, ᱚᱲᱟᱜ ᱨᱮᱱᱟᱜ ᱢᱤᱫᱴᱟᱝ ᱥᱟᱢᱚᱨᱛᱷᱚ ᱦᱚᱸ ᱫᱚᱨᱠᱟᱨ ᱫᱚᱨᱠᱟᱨ ᱥᱮ ᱩᱱᱟᱹᱜ ᱡᱷᱟᱹᱞ ᱪᱟᱞᱟᱣ ᱢᱟᱱᱮ ᱛᱚ ᱚᱱᱟ ᱜᱮᱛᱚ ᱦᱮᱸ ᱦᱮᱸ᱾ ᱮᱸ, ᱚᱱᱮ ᱚᱱᱟ ᱜᱮᱛᱚᱭ ᱤᱫᱤ ᱵᱤᱱᱟ᱾ ᱢᱚᱱᱮ ᱛᱮᱫᱚ ᱵᱤᱱ ᱞᱟᱹᱭᱟ ᱡᱮ ᱱᱤᱛᱚᱜ ᱜᱮ ᱫᱤᱞᱞᱤ, ᱵᱚᱢᱵᱮ ᱜᱚᱴᱟᱧ ᱫᱟᱬᱟ ᱟᱹᱜᱩᱭᱟ ᱟᱨ ᱚᱠᱚᱭ ᱤᱫᱤ ᱵᱮᱱᱟ ᱩᱱᱤ ᱜᱮᱛᱚ ᱛᱟᱸᱦᱮᱱ ᱫᱚᱨ ᱠᱟᱨᱟ ᱥᱮ, ᱩᱱᱤ ᱵᱟᱭ ᱦᱮᱸ ᱩᱱᱤ ᱵᱟᱭ ᱛᱟᱦᱮᱸ ᱞᱮᱱᱠᱷᱟᱱ ᱚᱠᱚᱭᱮ ᱤᱫᱤ ᱵᱤᱱᱟ ᱟᱹᱵᱤᱱ ᱫᱚ?
ᱚᱠᱚᱭ ᱤᱫᱤ ᱵᱮᱱᱟ ᱦᱳᱭ ᱦᱳᱭ ᱦᱳᱭ᱾
ᱚᱱᱮ ᱚᱱᱟ ᱠᱷᱟᱹᱛᱤᱨ ᱜᱮ᱾
ᱛᱚᱵᱮ ᱚᱱᱮ ᱠᱚ ᱞᱟᱹᱭᱟ ᱚᱱᱮ ᱠᱚ ᱞᱟᱹᱭᱟ, ᱞᱟᱹᱭ ᱫᱚ ᱵᱚᱞᱮ ᱡᱮ ᱚᱱᱟ ᱫᱚ ᱯᱩᱨᱟᱱ ᱨᱮᱦᱚᱸ ᱚᱞ ᱜᱮ ᱢᱮᱱᱟᱜ-ᱟ ᱡᱮ, ᱦᱮᱸᱜ, ᱟᱨ ᱠᱟᱛᱷᱟ ᱦᱩᱭᱩᱜ ᱠᱟᱱᱟ ᱱᱤᱭᱟᱹ ᱮᱯ ᱨᱮᱫᱚ ᱫᱷᱚᱨᱢᱚ ᱱᱤᱭᱟᱹ ᱠᱟᱛᱷᱟ ᱵᱟᱵᱚᱱ ᱜᱟᱞᱢᱟᱨᱟᱣ ᱫᱟᱲᱮᱜ-ᱟ ᱥᱮ᱾ ᱮᱱᱦᱚᱸ ᱠᱟᱹᱴᱤᱡ ᱞᱤᱧ ᱞᱟᱹᱭ ᱠᱟᱜ ᱞᱮᱜᱮ, ᱮᱱᱦᱚᱸ ᱠᱟᱹᱴᱤᱡ ᱞᱤᱧ ᱞᱟᱹᱭ ᱠᱟᱜ ᱞᱮᱜᱮ ᱡᱮ ᱚᱱᱟ ᱫᱚ ᱚᱞ ᱜᱮ ᱢᱮᱱᱟᱜ-ᱟ ᱡᱮ ᱜᱚᱭᱟ ᱫᱚ ᱦᱩᱭᱩᱜᱚᱜ ᱠᱟᱱᱟ ᱯᱚᱵᱤᱛᱨᱚ ᱡᱟᱭᱜᱟ᱾
ᱦᱮᱸ ᱯᱚᱵᱤᱛᱨᱚ ᱡᱟᱭᱜᱟ, ᱟᱪᱪᱷᱟ ᱱᱚᱣᱟ ᱠᱟᱺᱡ ᱪᱩᱞᱩᱝᱮᱢ ᱞᱟᱹᱭ ᱠᱟᱫᱟ ᱱᱚ-ᱱᱚ-ᱱᱚᱣᱟ ᱛᱮᱫᱚ ᱵᱟᱭ ᱪᱤᱠᱟᱹᱜ-ᱟ ᱢᱟ ᱟᱹᱞᱤᱧ ᱦᱚᱸᱞᱤᱧ ᱢᱮᱱᱫᱟ, ᱟᱪᱪᱷᱟ ᱱᱚᱣᱟ ᱞᱤᱧ ᱞᱟᱹᱭᱮᱜ-ᱟ ᱱᱮᱛᱟᱨ ᱫᱚ ᱛᱟᱦᱞᱮ ᱟᱯᱮ ᱢᱟᱞᱫᱟ ᱰᱤᱥᱴᱤᱠ ᱨᱮᱜᱮ ᱛᱚ ᱫᱚᱢᱮ ᱡᱟᱛᱨᱟ ᱯᱟᱹᱴᱤ ᱠᱚ ᱢᱮᱱᱟᱜ ᱠᱚᱣᱟ?
ᱦᱮᱸ ᱦᱮᱸ ᱦᱮᱸ, ᱫᱚᱢᱮ ᱫᱚᱢᱮ ᱫᱚᱢᱮ ᱫᱚᱢᱮ ᱫᱚᱢᱮ᱾
ᱚ, ᱟᱹᱞᱤᱧᱟᱜ ᱢᱟᱱᱮ ᱱᱚᱛᱮ ᱛᱚ ᱵᱮᱝᱜᱚᱞ ᱫᱤᱥᱚᱢ ᱨᱮᱫᱚ ᱵᱟᱹᱱᱩᱜ ᱠᱚᱣᱟ᱾
ᱦᱮᱸ ᱵᱮᱝᱜᱚᱞ ᱫᱤᱥᱚᱢ ᱦᱚᱸᱛᱚ ᱢᱮᱫᱽᱱᱤᱯᱩᱨ ᱫᱚ ᱛᱤᱱᱟᱹᱜ ᱥᱟᱺᱜᱤᱧ ᱯᱟᱲᱟᱜ ᱠᱟᱱᱟ ᱢᱮᱫᱽᱱᱤᱯᱩᱨ? ᱟᱸᱜᱻ ᱟᱹᱰᱤ ᱥᱟᱺᱜᱤᱧ ᱫᱚ ᱵᱟᱝ ᱵᱚᱞᱮ᱾
ᱚ᱾
ᱟᱫᱚ ᱚᱱᱟ ᱦᱚᱸᱛᱚ ᱢᱮᱫᱽᱱᱤᱯᱩᱨ ᱨᱮᱦᱚᱸ, ᱢᱮᱫᱽᱱᱤᱯᱩᱨ ᱨᱮ ᱡᱟᱛᱨᱟ ᱯᱟᱹᱴᱤ ᱠᱚ ᱢᱮᱱᱟᱜ ᱠᱚ ᱜᱮᱭᱟ ᱵᱟᱝ ᱫᱚ ᱵᱟᱝ᱾
ᱚᱻ, ᱢᱮᱫᱽᱱᱤᱯᱩᱨ ᱠᱚ ᱟᱨᱟ ᱟᱨ ᱟᱨ ᱫᱚ ᱵᱟᱝ, ᱵᱤᱥᱮᱥ ᱠᱟᱛᱷᱟ ᱫᱚ ᱦᱩᱭᱩᱜ ᱠᱟᱱᱟ ᱟᱹᱵᱤᱱ, ᱟᱹᱵᱤᱱ ᱥᱮᱫ ᱫᱚ ᱯᱟᱛᱟ ᱠᱚ ᱵᱟᱭ ᱦᱩᱭ ᱵᱟᱲᱟᱜ-ᱟ? ᱟᱨ ᱦᱚᱸᱜ-ᱚᱭ ᱯᱷᱩᱴᱵᱚᱞ ᱮᱱᱮᱡ ᱠᱚ, ᱯᱷᱩᱴᱵᱚᱞ ᱮᱱᱮᱡ ᱠᱚ?
ᱮᱠᱚᱢ ᱮᱠᱫᱚᱢ ᱮᱠᱫᱚᱢ ᱯᱚᱸᱭᱮᱱᱴ ᱮᱠᱫᱚᱢ ᱟᱹᱰᱤ ᱯᱷᱮᱢᱟᱥ ᱤᱭᱟᱹ ᱠᱟᱱᱟ ᱯᱷᱩᱴᱵᱚᱞ ᱫᱚ ᱟᱹᱰᱤ ᱞᱟᱹᱴᱩ ᱞᱟᱹᱴᱩ ᱜᱟᱛᱮ ᱜᱮ ᱦᱩᱭ ᱵᱟᱲᱟᱜ-ᱟ ᱵᱟᱝ ᱫᱚ ᱵᱟᱝ᱾ ᱡᱮᱭᱥᱮ ᱠᱤ ᱡᱮᱭᱥᱮ ᱵᱟᱨᱮᱥ ᱫᱚᱢᱮ ᱵᱟᱦᱨᱮ ᱫᱤᱥᱚᱢ ᱠᱷᱚᱡ ᱮᱻ ᱠᱷᱮᱞᱳᱸᱰ ᱠᱷᱮᱞᱳᱰᱤᱭᱟᱹ ᱠᱚᱠᱚ ᱦᱤᱡᱩᱜᱚᱜ-ᱟ᱾ ᱮᱸᱜ, ᱱᱟᱡᱟᱨᱤᱭᱟ ᱥᱟᱣᱩᱛᱷ ᱟᱯᱷᱨᱤᱠᱟ ᱚᱱᱟ ᱠᱚᱨᱮᱱ ᱤᱭᱟᱹ ᱠᱚ ᱵᱚᱞᱮ ᱯᱞᱮᱭᱟᱨ ᱠᱚᱠᱚ ᱦᱮᱡ ᱵᱟᱲᱟᱜ-ᱟ᱾ ᱚᱱᱟ ᱯᱷᱩᱴᱵᱚᱞ ᱜᱟᱛᱮ ᱨᱮᱫᱚ, ᱦᱮᱞᱳ᱾
ᱦᱟᱸᱻ
ᱚᱱᱟ ᱜᱮᱞᱤᱧ ᱢᱮᱱᱮᱫᱼᱟ ᱟᱹᱞᱤᱧ ᱥᱮᱫ ᱢᱟ ᱠᱷᱮ ᱚᱱᱟ ᱠᱷᱮ ᱠᱷᱮᱞᱳᱜ ᱫᱚ ᱢᱟᱠᱚ ᱠᱷᱩᱞᱟᱹᱣ ᱠᱷᱩᱞᱟᱹᱣ ᱠᱷᱩᱞᱟᱹᱣᱟᱜᱼᱟ ᱢᱟᱱᱮ ᱢᱟᱨᱟᱝ ᱢᱟᱨᱟᱝ ᱫᱷᱟᱢᱟᱠᱟ ᱠᱷᱮᱞ ᱜᱮ ᱦᱩᱭᱩᱜᱼᱟᱞᱤᱧ ᱥᱮᱫ ᱫᱚ᱾
ᱮᱠᱫᱚᱢ ᱮᱠᱫᱚᱢ ᱟᱞᱮ ᱥᱮᱫ ᱦᱚᱸ ᱚᱝᱠᱟᱜ ᱜᱮ ᱦᱩᱭ ᱦᱩᱭ ᱫᱚ ᱦᱩᱭᱩᱜᱚᱜ ᱜᱮᱭᱟ ᱚᱱᱟ ᱫᱚ ᱚ ᱥᱤᱡᱮᱱ ᱨᱮᱛᱚ?
ᱦᱩᱸ ᱥᱤᱡᱤᱱ ᱨᱮᱜᱮ ᱛᱚ ᱚᱱᱟ ᱫᱚ ᱚᱯᱷ ᱴᱟᱭᱤᱢ ᱨᱮᱫᱚ ᱵᱟᱝᱼᱟ ᱚᱱᱟ ᱫᱚ ᱵᱟᱝ ᱵᱟᱝ᱾ ᱚᱱᱟᱫᱚ ᱥᱤᱡᱤᱱ ᱨᱮᱜᱮ ᱦᱩᱭᱩᱜᱼᱟ᱾
ᱟᱪᱪᱷᱟ ᱢᱮᱱᱫᱟᱞᱤᱧ ᱟ ᱱᱤᱭᱟᱹᱨᱮ ᱴᱟᱭᱤᱢ ᱞᱤᱢᱤᱴ ᱠᱚᱨᱟᱣ ᱢᱮᱱᱟᱜᱼᱟ ᱛᱮᱨᱚ ᱢᱤᱱᱤᱴ ᱵᱟᱝ?
ᱦᱮᱸ ᱦᱮᱸ ᱦᱮᱸ ᱦᱮᱸ᱾
ᱟᱫᱚ ᱠᱟᱴᱟᱣ ᱞᱮᱱᱠᱷᱟᱱ ᱦᱟᱸᱜ ᱟᱵᱮᱱ ᱜᱮ ᱱᱟᱦᱟᱸᱜ ᱠᱚᱞ ᱵᱮᱱ ᱦᱳᱭ, ᱟ ᱪᱮᱫᱟᱜ ᱥᱮ ᱟᱹᱞᱤᱧ ᱟᱹᱞᱤᱧ ᱫᱚ ᱟᱹᱞᱤᱧ ᱫᱚ ᱟᱹᱞᱤᱧ ᱫᱚ ᱵᱟᱞᱤᱧ ᱠᱚᱞᱟᱲᱭᱟᱜᱼᱟ ᱵᱩᱡᱷᱟᱹᱣ ᱠᱮᱫᱟᱚᱵᱮᱱ᱾
ᱟᱜ ᱟᱪᱪᱷᱟ ᱟᱪᱪᱷᱟ ᱴᱷᱤᱠ ᱜᱮᱭᱟ ᱚᱱᱟᱞᱤᱭᱮ ᱫᱚ ᱥᱚᱢᱚᱥᱥᱟ ᱵᱟᱹᱱᱩᱜᱼᱟ᱾
ᱦᱮᱸ ᱮᱯ ᱨᱮᱜ ᱞᱤᱧ ᱛᱟᱦᱮᱸᱱᱟ ᱦᱟᱸᱜ ᱟᱵᱮᱱ ᱜᱮ ᱱᱟᱦᱟᱸᱜ ᱠᱚᱞ ᱵᱤᱱ᱾
ᱟᱪᱪᱷᱟ ᱪᱷᱟ ᱪᱷᱟ ᱴᱷᱤᱠ ᱜᱮᱭᱟ᱾ ᱚᱱᱟ ᱫᱚ ᱥᱚᱢᱚᱥᱥᱟ ᱫᱚ ᱵᱟᱝ ᱠᱟᱱᱟ ᱞᱤᱧ ᱞᱟᱹᱭᱮᱫᱼᱟ ᱛᱟ ᱛᱟᱦᱚᱞᱮ ᱫᱟᱠᱟ ᱠᱚᱫᱚᱵᱤᱱ ᱡᱚᱢ ᱵᱟᱲᱟ
ᱦᱳᱭ ᱦᱳᱭ ᱦᱳᱭ ᱦᱳᱭ ᱱᱤᱛᱜᱮ ᱫᱟᱠᱟ ᱠᱚ ᱡᱚᱢ ᱵᱟᱲᱟ ᱦᱩᱭᱱᱟ ᱡᱚᱢ ᱵᱟᱲᱟ ᱠᱟ ᱛᱚ ᱱᱚᱸᱜᱼᱚᱭ ᱡᱤᱨᱟᱹᱣ ᱦᱩᱭ ᱠᱟᱱᱟ ᱵᱚᱞᱮ᱾
ᱚᱻ ᱟᱫᱚ ᱢᱟᱴᱷ ᱠᱷᱮᱛ ᱨᱮᱱᱟᱜ ᱦᱩᱲᱩ ᱠᱚᱫᱚ ᱯᱮ ᱨᱚᱦᱚᱭ ᱪᱟᱵᱟ ᱠᱟᱫ
ᱦᱮᱸᱜ ᱪᱟᱵᱟ ᱫᱚ ᱟᱞᱮ ᱫᱚᱞᱮ ᱪᱟᱵᱟ ᱟᱹᱜᱩᱠᱟᱫᱟ ᱪᱟᱵᱟ ᱠᱟᱫᱟᱞᱮ ᱟᱨᱠᱤ ᱞᱟᱦᱟ ᱨᱮᱜᱮ᱾
ᱚ ᱟᱞᱮᱫᱚ ᱦᱚᱸᱜᱼᱚᱭ ᱛᱮᱦᱮᱧ ᱱᱚᱸᱜᱼᱱᱮ ᱠᱟᱹᱢᱤᱱ ᱠᱚᱞᱮ ᱞᱟᱜᱟᱣ ᱠᱟᱜ ᱠᱚᱣᱟ ᱟᱴ ᱫᱚᱥ ᱡᱚᱱ ᱜᱟᱱ ᱦᱟᱯᱮ ᱛᱮᱦᱮᱧ ᱢᱟ ᱞᱚᱥᱚᱫ ᱢᱟ ᱦᱩᱭ ᱠᱟᱱᱟ ᱦᱚᱞᱟ ᱨᱮ ᱵᱟᱨ ᱯᱮ ᱵᱤᱜᱷᱟᱹ ᱜᱟᱱ ᱟᱯᱮ ᱟᱫᱚ ᱛᱤᱥ ᱠᱚ ᱨᱚᱦᱚᱭᱮ ᱪᱟᱵᱟᱭᱮᱫᱼᱟ᱾
ᱚ᱾
ᱞᱟᱜᱟᱣ ᱫᱚᱞᱮ ᱞᱟᱜᱟᱣ ᱠᱚᱜ ᱠᱚᱜᱮᱭᱟ᱾
ᱥᱟᱨ ᱵᱤᱥ ᱠᱚᱫᱚ ᱯᱮ ᱪᱮᱫ ᱞᱮᱠᱟ ᱵᱮᱱ ᱵᱮᱵᱚᱦᱟᱨᱮᱫ ᱠᱟᱱ ᱜᱮᱭᱟ ᱚᱱᱟ ᱮᱸᱜ ᱯᱨᱚᱰᱟᱠᱴ ᱥᱟᱨ ᱵᱮᱱ ᱞᱟᱜᱟᱣᱫᱟ ᱥᱮ ᱚᱱᱟ ᱤᱭᱟᱹ ᱠᱚ ᱮᱸ ᱜᱩᱵᱚᱨ ᱥᱟᱨ ᱠᱚ?
ᱜᱳᱵᱚᱨ ᱥᱟᱨ ᱠᱚᱫᱚ ᱚᱱᱟ ᱫᱚ ᱢᱟᱛᱚ ᱯᱨᱚᱛᱷᱚᱢ ᱨᱮᱜᱮ ᱚᱱᱟᱫᱚ ᱮᱢ ᱠᱟᱜ ᱦᱩᱭᱩᱜᱼᱟ ᱛᱟ ᱛᱟᱯᱚᱨᱮ ᱫᱚ ᱟᱫᱚ ᱯᱚᱲᱟ ᱠᱚᱫᱚ ᱵᱤᱱ ᱯᱟᱲᱟᱜ ᱠᱟ ᱱᱟᱜ, ᱯᱨᱚᱛᱷᱚᱢ ᱨᱮ ᱪᱷᱩᱲᱭᱟᱹᱣ ᱠᱟᱛᱮ ᱜᱮᱛᱚ ᱚᱱᱟ ᱠᱚᱵᱤᱱ ᱯᱚᱲᱟᱵᱤᱱ ᱯᱟᱲᱟᱜ ᱞᱮᱠᱷᱟᱱ ᱛᱚ ᱵᱷᱟᱜᱮ ᱴᱷᱤᱠ ᱤᱭᱟᱹᱜᱼᱟ ᱥᱮ?
ᱦᱮᱸ ᱦᱮᱸ ᱦᱮᱸ ᱮᱠᱫᱚᱢ ᱮᱠᱫᱚᱢ᱾
ᱦᱩᱸ ᱛᱟᱯᱚᱨᱮ ᱦᱚᱸᱜᱼᱚᱭ ᱦᱮᱸ ᱚᱱᱟ ᱫᱚᱞᱮ ᱞᱟᱜᱟᱣ ᱠᱟᱜᱼᱟ ᱛᱟ ᱛᱟ ᱯᱚᱨᱮ ᱦᱚᱸᱜ ᱱᱤᱛᱳᱜ ᱦᱩᱲᱩ ᱵᱤᱱ ᱨᱚᱦᱚᱭᱮᱫᱼᱟ ᱦᱩᱲᱳ ᱨᱮ ᱵᱷᱟᱜᱮ ᱴᱷᱤᱠ ᱠᱟᱹᱡ ᱪᱩᱞᱩᱝ ᱨᱮᱦᱮᱫ ᱮ ᱥᱟᱵᱟ ᱛᱟ ᱯᱚᱨᱮ ᱟᱫᱚ ᱚᱱᱟ ᱛᱮᱡᱽᱵᱤ ᱮᱢᱟᱜᱼᱟ᱾
ᱦᱳᱭ ᱦᱳᱭ ᱦᱳᱭ ᱴᱷᱤᱠ᱾
ᱚᱱᱟ ᱚᱱᱟ ᱜᱮ ᱦᱩᱭᱩᱜ ᱠᱟᱱᱟ ᱠᱟ
ᱱᱚᱛᱮ ᱫᱚ ᱪᱮᱫ ᱵᱩᱨᱩ ᱫᱤᱥᱚᱢ ᱠᱟᱱᱟ ᱥᱮ?
ᱵᱟᱝ ᱟᱞᱮ ᱟᱞᱮ ᱫᱤᱥᱚᱢ ᱢᱟ ᱡᱚᱝᱜᱚᱞ ᱢᱚᱦᱚᱞ ᱵᱮᱱ ᱟᱸᱡᱚᱢ ᱟᱠᱟᱟᱜ ᱡᱚᱝᱜᱚᱞ ᱢᱚᱦᱚᱞ? ᱡᱚᱝᱜᱚᱞ ᱢᱚᱦᱚᱞ ᱡᱚᱝᱜᱚᱞ ᱢᱚᱦᱚᱞ ᱠᱚ ᱢᱮᱱᱟ ᱦᱮᱸ ᱟᱹᱞᱤᱧ ᱫᱚ ᱯᱚᱯᱟᱨ ᱡᱚᱝᱜᱚᱞ ᱢᱚᱦᱚᱞ ᱦᱚᱲ ᱜᱮ᱾
ᱟᱪᱪᱷᱟ ᱡᱚᱝᱜᱚᱞ ᱢᱚᱦᱚᱞ ᱚᱸᱰᱮ ᱯᱨᱳᱜᱨᱟᱢ ᱞᱤᱧ ᱥᱮᱱ ᱞᱮᱱ ᱫᱚ᱾
ᱚ ᱟᱠᱟ ᱡᱟᱭᱜᱟ ᱢᱟᱥᱮ ᱞᱟᱹᱭ ᱵᱮᱱ?
ᱚᱱᱟ ᱱᱟ ᱟᱹᱰᱤ ᱞᱟᱹᱴᱩ ᱢᱤᱫᱴᱮᱡ ᱟᱹᱰᱤ ᱡᱟᱱᱩᱣᱟᱨᱤ ᱨᱮ ᱯᱨᱳᱜᱨᱟᱢ ᱠᱚ ᱦᱩᱭ ᱚᱪᱚᱭᱟ᱾
ᱟᱪᱪᱷᱟ ᱠᱟᱹᱡ ᱪᱩᱞᱩᱝ ᱚᱱᱟ ᱡᱟᱭᱜᱟᱴᱟᱜ ᱫᱤᱥᱟᱹᱭ ᱵᱤᱱ ᱥᱮ ᱛᱟᱦᱚᱞᱮᱧ
ᱛᱩᱢ ᱫᱚ ᱵᱟᱹᱞᱤᱧ ᱞᱟᱹᱭ ᱫᱟᱲᱮᱭᱟᱜ ᱠᱟᱱᱟ, ᱛᱚᱵᱮ ᱡᱚᱝᱜᱚᱞ ᱢᱚᱦᱚᱞ ᱮᱨᱤᱭᱟ ᱜᱤ ᱦᱮᱸ ᱟᱨ
ᱟᱪᱪᱷᱟ ᱟᱠᱟ ᱡᱮᱞᱟ ᱯᱟᱲᱟᱜ ᱠᱟᱱᱟ ᱚᱱᱟ ᱢᱟᱥᱮ ᱞᱟᱹᱭ ᱵᱤᱱ ᱮᱠᱢᱟᱛᱨᱚ ᱡᱚᱝᱜᱚᱞ ᱢᱚᱦᱚᱞ ᱫᱚ ᱢᱮᱱᱟᱜᱼᱟ ᱢᱮᱫᱽᱱᱤᱯᱩᱨ ᱡᱮᱞᱟ ᱡᱷᱟᱲᱜᱨᱟᱢ ᱡᱮᱞᱟ ᱚᱱᱟ ᱠᱚᱜᱮ ᱛᱚ ᱚᱼᱼ
ᱡᱷᱟᱲᱮᱜᱨᱟᱢ ᱞᱤᱧ ᱥᱮᱱ ᱞᱮᱱᱟ
ᱚᱱᱟ ᱢᱟᱛᱚ ᱱᱟᱯᱟᱭᱼᱼ
ᱟᱹᱞᱤᱧ ᱫᱚ ᱟᱨᱴᱤᱥᱴ ᱦᱚᱲ ᱠᱟᱱᱟ ᱞᱤᱧ ᱛᱚ ᱢᱤᱭᱩᱡᱤᱥᱤᱭᱟᱱ ᱠᱟᱱᱟ ᱞᱤᱧ
ᱦᱮᱸ ᱦᱮᱸ ᱟᱹᱞᱤᱧ ᱫᱚᱞᱤᱧ ᱵᱩᱡᱟ ᱡᱮ ᱟᱯᱮ ᱫᱤᱥᱚᱢ ᱢᱟ ᱚᱱᱠᱟᱱ ᱠᱚᱜᱮ ᱵᱮᱥᱤᱨ ᱵᱷᱟᱜᱽ ᱦᱚᱲ ᱜᱮ ᱢᱮᱱᱟᱜ ᱠᱚᱣᱟ᱾ ᱟᱹᱞᱤᱧ ᱢᱟ ᱟᱞᱮᱭᱟᱜ ᱦᱮᱸ ᱦᱮᱸ,
ᱟᱞᱮ ᱥᱮᱫ ᱫᱚ ᱚᱱᱠᱟᱱ ᱠᱚ ᱦᱚᱲ ᱜᱤ ᱡᱟᱹᱥᱛᱤ ᱢᱮᱱᱟᱜ ᱞᱮᱭᱟ᱾
ᱦᱮᱸ ᱟᱯᱮ ᱠᱚᱦᱚᱸ ᱢᱟ-ᱢᱟ-ᱢᱟ-ᱢᱟᱱᱮ ᱵᱟᱝ- ᱵᱟᱝ ᱯᱮ ᱛᱟᱦᱮᱸ ᱞᱮᱱ ᱠᱷᱟᱱ ᱚᱠᱚᱭ ᱫᱚ ᱟᱯᱟ ᱟᱯᱮ ᱟᱯᱮ ᱠᱚᱫᱚ ᱞᱮ ᱜᱮᱛᱚ ᱞᱮ ᱟᱹᱜᱩ ᱯᱮᱭᱟ ᱟᱞᱮ ᱫᱚ᱾
ᱦᱳᱭ ᱦᱳᱭ
ᱟᱛᱟ ᱟᱯᱮ ᱠᱚ ᱡᱩᱫᱤ ᱵᱟᱝ ᱯᱮ ᱛᱟᱦᱮᱸ ᱞᱮᱱ ᱠᱷᱟᱱ ᱛᱟᱦᱚᱞᱮ ᱟᱞᱮ ᱫᱚ ᱧᱮᱞ ᱫᱚᱞᱮ ᱧᱟᱢ ᱚᱠᱟ ᱨᱮ᱾
ᱟᱪᱪᱷᱟ ᱱᱤᱭᱟᱹ ᱫᱚᱢ ᱫᱚ ᱴᱚᱯᱤᱠ ᱱᱤᱭᱟᱹ ᱛᱮᱞᱟᱝ ᱜᱟᱞᱢᱟᱨᱟᱣ ᱟᱠᱟᱜ ᱞᱮᱜᱮ ᱦᱳᱭ, ᱱᱤᱭᱟᱹ ᱮᱯ ᱫᱚ ᱪᱮᱫᱟᱜ ᱥᱮ ᱚᱱᱠᱟ ᱴᱚᱯᱤᱠ ᱱᱤᱭᱮ ᱛᱮᱜᱮ ᱜᱟᱞᱢᱟᱨᱟᱣ ᱜᱟᱞᱢᱟᱨᱟᱣ ᱞᱟᱹᱜᱤᱫ ᱜᱤᱼᱼ ᱵᱮᱱᱟᱣ ᱦᱩᱭ ᱟᱠᱟᱱᱟ ᱥᱮ᱾
ᱦᱩᱸ ᱦᱩᱸ ᱦᱩᱸ,
ᱵᱟᱝ ᱠᱷᱟᱱ ᱫᱚ ᱯᱮᱭᱟ ᱯᱮᱢᱮᱱᱴ ᱵᱟᱝ ᱧᱟᱢᱚᱜᱼᱟ ᱦᱳᱭ ᱥᱮ‍᱾
ᱟᱪᱪᱷᱟ ᱟᱪᱪᱷᱟ ᱟᱪᱪᱷᱟ,
ᱚᱱᱟ ᱢᱟᱛᱚᱞᱤᱧ ᱵᱩᱡᱽ ᱠᱮᱫᱟ, ᱢᱟ ᱛᱟᱦᱚᱞᱮ ᱞᱟᱹᱭ ᱵᱤᱱ ᱟᱹᱵᱤᱱ ᱜᱮ? ᱟᱹᱞᱤᱧ ᱞᱤᱧ ᱞᱟᱹᱭ ᱟᱛᱟᱵᱮᱱ ᱠᱟᱱᱟ ᱟᱹᱞᱤᱧ ᱫᱚ ᱞᱟᱹᱭ ᱨᱮᱜᱮ ᱵᱷᱟᱜᱮᱭᱟ ᱟᱹᱞᱤᱧ ᱫᱚ ᱩᱱᱟᱹᱜ ᱚᱞᱚᱜ
ᱯᱷᱩᱴᱵᱚᱞ ᱜᱟᱛᱮᱜ ᱟᱯᱮ ᱟᱯᱮ ᱚᱱᱛᱮᱼᱼ ᱮ ᱪᱮᱫ ᱪᱮᱫ ᱞᱮᱠᱟ ᱠᱩ ᱦᱩᱭᱩᱜ ᱵᱟᱲᱟ ᱦᱩᱭ ᱵᱟᱲᱟ ᱦᱚᱪᱚᱭᱟ?
ᱢᱚᱴᱟᱢᱩᱴᱤ ᱥᱳᱞᱳᱴᱟ ᱴᱤ ᱥᱳᱞᱳᱴᱤ ᱴᱤᱢᱟᱜ ᱦᱩᱭᱩᱜᱼᱟ᱾
ᱳᱭᱟᱱ ᱰᱮ᱾
ᱟ ᱵᱟᱝ ᱴᱩ ᱰᱮ ᱴᱩ ᱰᱮ ᱦᱩᱭᱩᱜᱼᱟ ᱵᱟᱨᱥᱤᱧ᱾
ᱟᱪᱪᱷᱟ ᱟᱨ ᱯᱨᱟᱭᱤᱡᱽ ᱠᱚᱫᱚ
ᱯᱨᱟᱡᱽ ᱠᱚᱫᱚ ᱢᱟᱱᱮ ᱡᱮ ᱡᱮᱢᱚᱱ ᱢᱟᱱᱮ ᱪᱮᱫ ᱞᱮᱠᱟ ᱠᱚ ᱮᱢ ᱮᱢ ᱫᱟᱲᱮᱭᱟᱜ ᱜᱮᱭᱟ ᱠᱟᱛᱷᱟ ᱫᱚ ᱦᱩᱭᱩᱜ ᱠᱟᱱᱟ ᱚᱱᱟ ᱱᱚᱜᱼᱚᱭ ᱟᱹᱞᱤᱧ ᱥᱩᱨ ᱨᱮᱢᱟ ᱛᱚ ᱦᱩᱭᱩᱜ ᱠᱟᱱᱟ ᱾ᱢᱤᱫ ᱚᱱᱟ ᱥᱟᱛ ᱥᱟᱛ ᱥᱟᱛ ᱞᱟᱠᱷ ᱫᱚᱥ ᱦᱟᱡᱟᱨ ᱴᱟᱠᱟ ᱫᱷᱟᱢᱟᱠᱟ ᱦᱩᱭᱩᱜ ᱠᱟᱱᱟ ᱟᱨ ᱚᱱᱟ ᱫᱚ ᱯᱚᱸᱪᱤᱥ ᱦᱟᱡᱟᱨ ᱴᱟᱠᱟ ᱮᱱᱴᱨᱤ ᱯᱷᱤ ᱚᱱᱟ ᱠᱚ ᱠᱷᱮᱞ ᱠᱷᱮᱞ ᱠᱤ ᱠᱤ ᱟᱨ ᱱᱤᱡᱮᱥᱚᱵ ᱵᱤᱱ ᱥᱟᱵ ᱫᱟᱲᱮᱭᱟᱜᱼᱟ ᱞᱟᱹᱭ ᱵᱤᱱ ᱢᱟ᱾
ᱵᱟᱝ ᱵᱟᱝ ᱵᱟᱝ ᱚᱱᱟ ᱠᱚᱫᱚ ᱠᱞᱟᱵᱽ ᱠᱷᱚᱡ᱾
ᱦᱮᱸ ᱚᱱᱟ ᱫᱚ ᱠᱮᱞᱟᱵᱽ ᱠᱷᱚᱱᱟᱜ ᱥᱟᱵ ᱦᱩᱭᱩᱜᱼᱟ ᱵᱷᱟᱜᱮ ᱵᱷᱟᱜᱮ ᱠᱚᱠᱚ ᱟᱹᱜᱩ ᱠᱚᱣᱟ᱾ ᱚᱸᱰᱮ ᱫᱚ ᱟᱨᱚ ᱧᱮᱞ ᱛᱮᱦᱚᱸ ᱯᱚᱧᱪᱟᱥ ᱴᱟᱠᱟ ᱴᱤᱠᱤᱴ᱾
ᱴᱤᱠᱤᱴ ᱦᱳᱭ ᱦᱳᱭ ᱦᱳᱭ᱾
ᱟᱪᱪᱷᱟ ᱚᱠᱟ ᱚᱠᱟ ᱚᱠᱟᱼᱼ ᱠᱚ ᱨᱮᱱ ᱚᱠᱟ ᱠᱚᱨᱮᱱ ᱠᱷᱮᱞᱣᱟᱲ ᱠᱚ ᱠᱚ ᱦᱮᱡ ᱵᱟᱲᱟᱜᱼᱟ ᱚᱱᱛᱮ ᱱᱟᱥᱮ ᱠᱟᱹᱴᱤᱡ ᱞᱟᱹᱭ ᱵᱮᱱ?
ᱚᱸᱰᱮ ᱢᱮᱱᱟᱜ ᱠᱚᱣᱟ ᱡᱷᱟᱲᱮᱜᱨᱟᱢ ᱢᱮᱱᱟᱜ ᱠᱚᱣᱟ, ᱛᱟᱨᱯᱚᱨᱮ ᱛᱳᱢᱟᱨ ᱜᱩᱭᱟ ᱫᱚᱦᱚ ᱢᱮᱱᱟᱜ ᱠᱚᱣᱟ, ᱛᱟᱨᱯᱚᱨᱮ ᱦᱮᱸ ᱟᱹᱞᱤᱧ ᱫᱚ ᱞᱮ ᱨᱮᱜᱮ ᱵᱷᱟᱜᱮ ᱤᱱᱟᱹᱜ ᱧᱩᱛᱩᱢ ᱫᱚ ᱵᱟᱝᱞᱤᱧ ᱩᱭᱦᱟᱹᱨ ᱫᱚᱦᱚ ᱟᱠᱟᱜᱼᱟ᱾ ᱢᱟᱱᱮ ᱯᱷᱳᱱ ᱯᱷᱳᱱ ᱨᱮᱫᱚ ᱞᱤᱧ ᱧᱮᱞ ᱜᱮᱭᱟ᱾
ᱤᱱᱰᱤᱭᱟ ᱤᱱᱰᱤᱭᱟ ᱯᱚᱥᱪᱤᱢ ᱵᱟᱝᱜᱟᱞ ᱤᱱᱰᱤᱭᱟ ᱵᱟᱨᱦᱮ ᱠᱷᱚᱱ ᱯᱞᱮᱭᱟᱨ ᱠᱚᱠᱚ ᱦᱮᱡ ᱵᱟᱲᱟ ᱜᱮᱭᱟ?
ᱦᱩᱸ, ᱵᱟᱝ ᱵᱟᱝ ᱵᱟᱝ ᱵᱟᱝ ᱵᱟᱝ ᱵᱟᱝ,
ᱵᱚᱞᱮ ᱚᱱᱟ ᱢᱚᱫᱽᱫᱷᱮ ᱨᱮᱜᱮ ᱢᱟᱱᱮ ᱟᱵᱚ ᱤᱱᱰᱤᱭᱟ ᱢᱚᱫᱽᱫᱷᱮ ᱨᱮᱜᱮ ᱯᱞᱮᱭᱟᱨ ᱠᱚᱠᱚ ᱛᱟᱦᱮᱸᱱᱟ ᱵᱟᱝ ᱥᱮ?
ᱦᱮᱸ ᱦᱮᱸ ᱦᱮᱸ ᱤᱱᱰᱤᱭᱟ ᱢᱟ
ᱮᱯᱮ ᱥᱟᱣᱩᱛᱷ ᱟᱯᱷᱨᱤᱠᱟ ᱨᱮᱱ ᱠᱚᱠᱚ ᱦᱮᱡ ᱵᱟᱲᱟᱜ ᱜᱮᱭᱟ᱾ ᱱᱟᱡᱟᱨᱤᱭᱟᱹ ᱠᱚᱨᱮᱱ ᱩᱱᱠᱩ ᱠᱚᱠᱚ ᱦᱮᱡ ᱵᱟᱲᱟ ᱜᱮᱭᱟ?
ᱠᱚ ᱦᱤᱡᱩᱜᱼᱟ, ᱦᱮᱸ ᱩᱱᱠᱩ ᱠᱚᱫᱚ ᱠᱚ ᱦᱩᱭᱩᱜᱼᱟ᱾
ᱦᱮᱸ ᱟᱫᱚ ᱚᱱᱟ ᱜᱮᱛᱚ ᱞᱤᱧ ᱢᱮᱱ ᱠᱮᱫᱼᱟ ᱡᱮ ᱤᱱᱰᱤᱭᱟ ᱵᱟᱨᱦᱮ
ᱦᱮᱸ ᱢᱚᱴᱟᱼᱢᱩᱴᱤ ᱱᱟᱯᱟᱭ ᱫᱚ ᱱᱟᱯᱟᱭ ᱜᱮ᱾ ᱟᱫᱚ ᱟᱱᱟᱡᱽ ᱠᱚᱫᱚ ᱪᱮᱫ ᱠᱚᱯᱮ ᱨᱚᱦᱚᱭ ᱠᱟᱜᱼᱟ?
ᱟᱱᱟᱡᱽ ᱠᱚᱫᱚ ᱪᱮᱫ ᱦᱩᱲᱩ ᱜᱮ ᱨᱚᱦᱚᱭ ᱦᱩᱭᱩᱜᱼᱟ᱾ ᱱᱤᱛᱚᱜ ᱫᱚ ᱱᱮᱛᱟᱨ ᱫᱤᱱ ᱫᱚ ᱪᱮᱫ ᱵᱮᱱ ᱨᱚᱦᱚᱭᱟ? ᱟᱞᱮ ᱫᱚ ᱯᱟᱴ ᱠᱚ ᱢᱮᱱᱟᱜᱼᱟ, ᱟᱫᱚᱢ ᱟᱫᱚᱢ ᱟᱫᱚ
ᱟᱪᱪᱷᱟ ᱟᱪᱪᱷᱟ ᱟᱪᱪᱷᱟ, ᱚᱱᱟ ᱯᱟᱴ ᱠᱚᱨᱮᱱᱟᱜ ᱵᱟᱵᱮᱨ ᱠᱚᱫᱚ ᱪᱮᱫ ᱞᱮᱠᱟ ᱯᱮ ᱡᱩᱛᱟ?
ᱵᱟ ᱟᱞᱮ ᱫᱚ ᱵᱟᱞᱮ ᱡᱩᱛᱟ ᱾
ᱢᱟ ᱵᱟᱝ ᱟᱞᱮ ᱟᱞᱤᱧ ᱥᱮᱫ ᱟᱞᱤᱧ ᱥᱮᱫ ᱫᱚ ᱚᱱᱟ ᱯᱟᱴ ᱪᱟᱥ ᱵᱟᱹᱱᱩᱜᱼᱟ, ᱮᱠᱷᱚᱱᱚ ᱟᱹᱞᱤᱧ ᱫᱚ ᱜᱤᱫᱽᱨᱟᱹ ᱠᱷᱚᱱᱟᱜ ᱜᱮ ᱵᱟᱝᱞᱤᱧ ᱧᱮᱞ ᱠᱟᱜᱼᱟ᱾ ᱯᱷᱳᱱ ᱠᱚᱨᱮ ᱢᱟᱞᱤᱧ ᱧᱮᱞ ᱠᱟᱜᱼᱟ ᱡᱮ ᱯᱟᱴ ᱠᱚᱠᱚ ᱪᱟᱥ ᱚᱱᱟ ᱠᱚᱠᱚ ᱪᱷᱟᱲᱟᱣᱟ᱾ ᱚᱱᱟ ᱪᱷᱟᱞ ᱛᱮᱫ ᱠᱚ ᱵᱟᱝ, ᱟᱫᱚ ᱢᱮᱫ